ᱦᱮᱞᱳ᱾
ᱦᱮᱸ ᱡᱚᱦᱟᱨ ᱜᱮ᱾
ᱦᱮᱸ ᱡᱚᱦᱟᱨ ᱜᱮ᱾ ᱢᱮᱱᱤᱧ ᱪᱮᱫ ᱠᱚᱧ ᱪᱤᱠᱟᱹᱭᱫᱟ ᱛᱟᱦᱚᱞᱮ?
ᱱᱤᱛᱟᱹᱜ ᱫᱚ ᱪᱮᱫ ᱦᱚᱸ ᱵᱟᱝᱟ ᱚᱱᱠᱟ ᱫᱚ ᱡᱚᱢ ᱵᱟᱲᱟ ᱠᱟᱛᱮᱫ ᱜᱮ ᱡᱤᱨᱟᱹᱣ ᱵᱟᱲᱟ ᱦᱩᱭ ᱠᱟᱱᱟ ᱦᱟᱸᱜ᱾
ᱩᱸ ᱟᱨ ᱛᱟᱦᱚᱞᱮ ᱟᱹᱞᱤᱧ ᱦᱚᱸ ᱪᱤᱠᱟᱹ ᱢᱟᱱ ᱦᱚᱭ ᱤᱥᱤᱱ ᱠᱚ ᱠᱚ ᱦᱩᱭ ᱵᱟᱲᱟ ᱠᱟᱛᱮ ᱱᱤᱛᱟᱹᱜ ᱫᱚ ᱱᱚᱜᱼᱚᱭ ᱨᱚᱯᱚᱲ ᱵᱟᱲᱟᱭ ᱦᱩᱭᱩᱜ ᱠᱟᱱ ᱛᱟᱦᱮᱸᱫ ᱱᱚᱣᱟ ᱜᱮ, ᱯᱷᱳᱱ ᱠᱚᱛᱮ ᱜᱮ᱾
ᱟᱪᱪᱷᱟ ᱟᱪᱪᱷᱟ᱾
ᱦᱮᱸ᱾ ᱟᱨ ᱛᱤᱦᱤᱧ ᱫᱚ ᱟᱹᱰᱤ ᱥᱟᱡ ᱥᱟᱸᱭ ᱥᱩᱡ ᱜᱮ ᱠᱟᱹᱴᱤᱡ ᱟᱭᱠᱟᱹᱭ ᱫᱚᱞᱤᱧ, ᱚᱠᱟᱨᱮ ᱢᱮᱱᱟᱜ ᱵᱮᱱᱛᱮ?
ᱟᱹᱞᱤᱧ, ᱟᱹᱞᱤᱧ ᱫᱚ ᱯᱮᱲᱟ ᱚᱲᱟᱜ ᱞᱤᱧ ᱦᱮᱡ ᱟᱠᱟᱱᱟ᱾
ᱚ ᱦᱚᱸ, ᱟᱨ ᱯᱮᱲᱟ ᱚᱲᱟᱜ ᱨᱮᱢᱟ ᱫᱚᱢᱮ ᱦᱩᱭ ᱪᱚᱭ ᱯᱮᱲᱟ ᱠᱚᱠᱚ ᱛᱟᱦᱮᱱᱟ ᱨᱚᱲ ᱜᱚᱲ ᱦᱩᱭᱩᱜᱼᱟ, ᱟᱫᱚ ᱚᱱᱟ ᱛᱟᱞᱟ ᱨᱮᱦᱚᱸ ᱵᱮᱱ ᱨᱚᱲ ᱮᱫᱟ᱾
ᱟᱫᱚ ᱱᱤᱛᱚᱜ ᱫᱚᱠᱚ ᱡᱤᱨᱟᱹᱣ ᱵᱟᱲᱟ ᱭᱮᱱᱟ ᱛᱚ, ᱚᱱᱟᱛᱮ ᱦᱟᱸᱜ᱾ ᱟᱫᱚ ᱟᱹᱞᱤᱧ ᱜᱮ ᱥᱩᱫᱩᱱ ᱦᱟᱸᱜ ᱵᱮᱸᱜᱮᱫ ᱢᱮᱱᱟᱜ ᱞᱤᱧᱟᱹ ᱛᱚ᱾
ᱦᱩᱸ ᱦᱩᱸ, ᱟᱫᱚ ᱱᱚᱜᱼᱚᱭ ᱦᱟᱸᱜ ᱱᱚᱣᱟ ᱠᱟᱨᱭᱟ ᱮᱯᱥ ᱨᱮᱜᱮ ᱱᱟᱥᱮ ᱚᱠᱛᱚ ᱫᱚᱵᱚᱱ ᱮᱢ ᱧᱚᱜᱚ ᱟᱜ ᱠᱟᱱᱟ ᱡᱚᱛᱚ ᱦᱚᱲ ᱜᱮ᱾
ᱦᱳᱭ ᱦᱳᱭ, ᱟᱫᱚ ᱚᱱᱟ ᱠᱷᱟᱹᱛᱤᱨ ᱜᱮ ᱱᱚᱜᱼᱚᱭ ᱜᱟᱯᱟ ᱢᱮᱭᱟᱝ ᱜᱟᱯᱟ ᱥᱮᱫ ᱛᱮᱦᱮᱧ ᱦᱟᱸᱜ ᱪᱟᱵᱟᱜᱼᱟ᱾ ᱟᱫᱚ ᱚᱱᱟ ᱠᱷᱟᱹᱛᱤᱨ ᱟᱫᱚ ᱞᱤᱧ ᱞᱟᱹᱭᱫᱟ ᱡᱮ ᱯᱮᱲᱟ ᱚᱲᱟᱜ ᱦᱚᱸ ᱦᱮᱡ ᱛᱮᱜᱮ ᱦᱩᱭᱱᱟ ᱟᱫᱚ ᱦᱟᱸᱜ ᱚᱸᱰᱮ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
ᱟᱫᱚ ᱚᱱᱟ ᱠᱷᱟᱹᱛᱤᱨ ᱟᱫᱚᱧ ᱞᱟᱹᱭᱫᱟ ᱦᱟᱯᱮ ᱠᱟᱹᱴᱤᱡ ᱱᱚᱣᱟ ᱨᱮᱦᱚᱸ ᱴᱟᱭᱤᱢ ᱮᱢᱟᱜ ᱦᱩᱭᱩᱜᱼᱟ, ᱵᱟᱠᱷᱟᱡ ᱦᱟᱸᱜ ᱵᱟᱝ ᱯᱩᱨᱟᱹᱣ ᱜᱟᱱᱚᱜᱼᱟ᱾
ᱦᱮᱸ ᱦᱮᱸ᱾ ᱟᱫᱚ ᱯᱮᱲᱟ ᱚᱲᱟᱜ ᱢᱟᱵᱮᱱ ᱪᱟᱞᱟᱣ ᱦᱚᱸᱵᱮᱱ ᱪᱟᱞᱟᱣ ᱟᱠᱟᱱ ᱜᱮᱭᱟ᱾ ᱟᱫᱚ ᱨᱚᱲ ᱜᱚᱞᱯᱷᱚ ᱢᱟ ᱨᱚᱲ ᱜᱚᱞᱯᱷᱚ ᱜᱮᱭᱟ᱾ ᱟᱫᱚ ᱚᱱᱠᱟ ᱫᱚ ᱛᱤᱱᱟᱹᱜ ᱡᱟᱹᱞ ᱦᱟᱸᱜ ᱚᱱᱠᱟ ᱯᱮᱲᱟ ᱚᱲᱟᱜ ᱠᱚᱫᱚ ᱵᱤᱱ ᱪᱟᱞᱟᱣ ᱜᱚᱫ ᱞᱮᱱᱟ?
ᱫᱚᱢᱮ ᱫᱚ ᱵᱟᱝ ᱡᱷᱟᱹᱞᱟ ᱦᱟᱸᱜ ᱥᱩᱨ ᱧᱚᱜ ᱜᱮᱭᱟ ᱚᱱᱠᱟ ᱫᱚ᱾
ᱦᱮᱸ᱾
ᱮᱸ ᱦᱳᱭ᱾
ᱟᱫᱚ ᱦᱟᱸᱜ ᱱᱚᱜᱼᱚᱭ ᱮᱸ ᱨᱚᱯᱚᱲ ᱢᱟᱵᱚᱱ ᱨᱚᱯᱚᱲ ᱜᱮ ᱦᱟᱸᱜ ᱡᱚᱛᱚ ᱦᱚᱲ ᱜᱮ ᱟᱨᱦᱚᱸ ᱟᱭᱢᱟ ᱦᱚᱲᱜᱮ ᱠᱚᱞ ᱦᱚᱸ ᱠᱚᱞ ᱜᱮ ᱢᱮᱥᱮᱡᱽ ᱦᱚᱸ ᱟᱫᱚ ᱦᱟᱜ ᱚᱱᱠᱟ ᱞᱟᱦᱟ ᱢᱟᱲᱟᱝ ᱛᱮᱦᱚᱸ ᱨᱚᱯᱚᱲ ᱵᱟᱲᱟ ᱦᱩᱭ ᱮᱱᱟ ᱢᱤᱫᱵᱟᱨ ᱫᱚ ᱟᱭᱢᱟ ᱞᱮᱠᱟᱱᱟᱜ ᱜᱮ ᱛᱟᱦᱞᱮ ᱚᱱᱠᱟ ᱠᱤᱪᱷᱩ ᱴᱚᱯᱤᱠ ᱵᱟᱨᱮᱛᱮ ᱠᱤᱪᱷᱩ ᱵᱟᱰᱟᱭ ᱨᱮᱱᱟᱜ ᱥᱮ ᱟᱹᱞᱤᱧ ᱥᱮᱫ ᱠᱷᱚᱱ ᱟᱵᱮᱱ ᱵᱟᱰᱟᱭ ᱨᱮᱱᱟᱜ ᱥᱮ ᱟᱵᱮᱱ ᱥᱮᱫ ᱠᱷᱚᱱ ᱟᱹᱞᱤᱧ ᱵᱟᱰᱟᱭ ᱨᱮᱱᱟᱜ ᱚᱱᱠᱟᱱ ᱠᱤᱪᱷᱩ ᱡᱩᱫᱤ ᱨᱚᱯᱚᱲ ᱵᱟᱲᱟ ᱦᱩᱭ ᱠᱚᱜᱼᱟ ᱚᱱᱟ ᱠᱚ ᱱᱟᱯᱟᱭ ᱠᱚᱜᱼᱟ ᱟᱨᱠᱤ ᱾
ᱦᱳᱭ ᱦᱳᱭ ᱢᱟ ᱛᱟᱦᱚᱞᱮ ᱚᱱᱠᱟᱱᱟᱜ ᱢᱤᱫᱴᱟᱝ ᱞᱟᱹᱭ ᱵᱤᱱ ᱡᱮ ᱚᱱᱠᱟᱱᱟᱜ ᱜᱮ ᱤᱱᱟᱹ ᱠᱷᱟᱱ ᱚᱱᱟ ᱱᱤᱭᱟᱹᱜᱮ ᱠᱟᱹᱴᱤᱡ ᱞᱟᱝ ᱞᱟᱹᱭᱮᱜᱼᱟ ᱥᱮ ᱟᱯᱮ ᱥᱮᱫᱟᱜ ᱪᱮᱫ ᱞᱮᱠᱟ ᱦᱩᱭᱩᱜᱼᱟ ᱟᱞᱮ ᱥᱮᱫᱟᱜ ᱪᱮᱫᱠᱟ ᱦᱩᱭᱩᱜᱼᱟ ᱚᱱᱟ ᱠᱟᱹᱴᱤᱡ ᱞᱟᱝ ᱟ ᱛᱷᱩᱛᱤ‌ ᱜᱟᱞᱢᱟᱨᱟᱣ ᱟᱜ ᱠᱷᱟᱱ ᱱᱟᱯᱟᱭ ᱜᱚᱫᱚᱜ ᱜᱮᱭᱟ ᱾
ᱦᱮᱸ ᱦᱮᱸ ᱚᱱᱟ ᱦᱚᱸ ᱱᱟᱯᱟᱭ ᱜᱮ ᱟᱫᱚ ᱦᱟᱸᱜ ᱱᱚᱛᱮ ᱫᱚ ᱱᱚᱣᱟ ᱟᱞᱮ ᱠᱚᱥᱮᱫ ᱫᱚ ᱢᱮᱱ ᱛᱮᱫᱚ ᱱᱚᱛᱮ ᱫᱚ ᱠᱟᱹᱴᱤᱡ ᱫᱤᱠᱩ ᱠᱚ ᱢᱮᱥᱟᱜ ᱜᱮ ᱟᱫᱚ ᱟᱭᱢᱟ ᱡᱤᱱᱤᱥ ᱜᱮ ᱦᱟᱜ ᱟᱵᱚ ᱥ ᱥᱟᱱᱛᱟᱲᱟᱜ ᱢᱟ ᱟᱹᱰᱤ ᱞᱮᱠᱟᱱ ᱟᱹᱨᱤᱪᱟᱹᱞᱤ ᱥᱮ ᱮᱱᱮᱡ ᱥᱮᱨᱮᱧ ᱠᱚ ᱟᱹᱰᱤ ᱠᱤᱪᱷᱩ ᱜᱮ ᱢᱮᱱᱟᱜ ᱛᱟᱵᱚᱱᱟ ᱟᱫᱚ ᱱᱚᱛᱮ ᱫᱚ ᱦᱟᱸᱜ ᱧᱮᱞ ᱜᱚᱫᱚᱜ ᱨᱮᱦᱚᱸ ᱟᱫᱚ ᱩᱱᱟᱹᱜ ᱡᱟᱹᱥᱛᱤ ᱫᱚ ᱵᱟᱝ ᱟᱫᱚ ᱱᱚᱛᱮ ᱫᱚ ᱚᱱᱮ ᱫᱤᱠᱩ ᱠᱚ ᱥᱟᱶ ᱢᱮᱥᱟ ᱠᱟᱛᱮᱜ ᱨᱮᱦᱚᱸ ᱚᱱᱟ ᱨᱚᱲ ᱠᱚᱦᱚᱸ ᱢᱤᱫᱵᱟᱨ ᱮ ᱵᱟᱝᱞᱟ ᱛᱮ ᱦᱳᱭᱛᱚᱞᱤᱧ ᱢᱮᱱ ᱜᱚᱫ ᱮᱫᱟ ᱥᱮ ᱯᱟᱨᱚᱢ ᱜᱚᱫᱚᱜ ᱠᱟᱱ ᱛᱟᱞᱤᱧ ᱜᱮᱭᱟ ᱦᱮᱸ ᱟᱫᱚ ᱡᱟᱹᱯᱤᱫ ᱜᱚᱫ ᱫᱚᱵᱮᱱ ᱱᱚᱝᱠᱟ ᱟᱸᱜᱚᱵᱮᱫ ᱞᱮᱠᱟᱞᱤᱧ ᱵᱩᱡᱷᱟᱹᱣ ᱠᱮᱫᱮᱜᱼᱟ ᱾
ᱦᱮᱸ ᱦᱮᱸ ᱡᱟᱹᱯᱤᱫ ᱫᱚ ᱥᱟᱱᱟ ᱠᱟᱱ ᱜᱮᱭᱟ ᱛᱚ ᱱᱚᱜᱼᱚᱭ ᱧᱤᱫᱟᱹᱭᱮᱱ ᱜᱮᱭᱟ ᱦᱟᱸᱜ ᱾
ᱦᱮᱸ ᱟᱭᱢᱟ ᱜᱮ ᱧᱤᱫᱟᱹ ᱜᱚᱫ ᱮᱱᱟ ᱾
ᱦᱳᱭ ᱟᱫᱚ ᱛᱟᱦᱞᱮ ᱛᱮᱦᱮᱧ ᱫᱚ ᱞᱟᱹᱭᱮᱫ ᱛᱟᱦᱮᱸ ᱚᱜ ᱟᱞᱤᱧ ᱡᱮ ᱚᱱᱠᱟ ᱵᱤᱱ ᱞᱟᱹᱭ ᱠᱮᱫ ᱠᱷᱟᱱ ᱡᱮ ᱟᱹᱛᱩ ᱫᱤᱥᱚᱢ ᱨᱮᱱᱟᱜ ᱠᱟᱛᱷᱟ ᱩᱭᱦᱟᱹᱨ ᱜᱚᱫ ᱠᱮᱫᱼᱟ ᱞᱤᱧ ᱚᱱᱠᱟ ᱫᱚ ᱟᱵᱚ ᱡᱮᱢᱚᱱ ᱥᱟᱱᱛᱟᱲ ᱟᱹᱛᱩ ᱫᱚ ᱟᱹᱰᱤ ᱢᱤᱫ ᱢᱤᱫᱴᱟᱝ ᱱᱟᱯᱟᱭ ᱪᱮᱦᱮᱨᱟ ᱱᱤᱨᱤᱵᱤᱞᱤ ᱢᱤᱫᱴᱟᱝ ᱡᱟᱭᱜᱟ ᱵᱟᱝ ᱥᱮ, ᱡᱮᱢᱚᱱ ᱟᱵᱚ ᱚᱻ ᱟᱵᱚᱣᱟᱜ ᱟᱛᱳ ᱫᱚ ᱛᱟᱦᱮᱱ ᱜᱮᱭᱟ ᱚᱻ ᱯᱩᱨᱩ ᱯᱚᱥᱪᱤᱢ ᱚᱱᱠᱟ ᱾ ᱠᱩᱞᱦᱤ ᱛᱟᱸᱦᱮᱱ ᱜᱮᱭᱟ ᱡᱟᱸᱦᱟ ᱫᱚ ᱱᱟᱜ
ᱦᱮᱸ ᱾
ᱟᱨ ᱚᱲᱟᱜ ᱦᱚᱸ ᱚᱝᱠᱟ ᱫᱚ ᱵᱤᱥᱤᱨ ᱵᱷᱟᱜᱽ ᱚᱲᱟᱜ ᱜᱮ ᱱᱟᱦᱟᱜ ᱜᱷᱮᱨᱟ ᱚᱲᱟᱜ ᱛᱟᱸᱦᱮᱱ ᱛᱟᱠᱚᱣᱟ ᱡᱟᱸᱦᱟ ᱫᱚ ᱛᱟᱞᱟ ᱨᱟᱪᱟ ᱛᱟᱞᱟ ᱨᱮᱱᱟᱜ ᱨᱟᱪᱟ ᱾ ᱟᱨ ᱟᱵᱚ ᱫᱚ ᱚᱸᱰᱮ ᱜᱮ ᱚᱱᱟ ᱚᱲᱟᱜ ᱨᱮᱜᱮ ᱛᱟᱸᱦᱮᱱᱟ ᱥᱤᱢ ᱠᱷᱩᱸᱫᱽᱲᱤ ᱢᱮᱨᱚᱢ ᱠᱷᱩᱸᱫᱽᱲᱤ ᱾ ᱛᱟᱨᱯᱚᱨ ᱰᱟᱝᱨᱤ ᱠᱚ ᱩᱱᱠᱩᱣᱟᱜ ᱠᱷᱩᱸᱫᱽᱲᱤ ᱠᱚᱦᱚ ᱛᱟᱸᱦᱮᱱᱟ ᱟᱨ ᱵᱚᱸᱜᱟ ᱚᱲᱟᱜ ᱠᱚ ᱾ ᱟᱨ ᱟᱵᱚ ᱛᱟᱸᱦᱮᱱ ᱚᱲᱟᱜ ᱠᱚ ᱢᱟᱱᱮ ᱢᱤᱫ ᱴᱷᱮᱱ ᱜᱮ ᱱᱟᱦᱟᱜ ᱮᱱᱛᱮ ᱢᱤᱫ ᱫᱷᱟᱨᱮ ᱡᱷᱚᱛᱚ ᱦᱚᱲ ᱜᱮ ᱚᱱᱠᱟ ᱱᱟᱜ ᱵᱷᱟᱜᱽ ᱵᱷᱟᱜᱽ ᱢᱮᱱᱟᱜ ᱟᱠᱟᱫᱟ ᱾
ᱦᱩᱸ ᱾
ᱚ-ᱚᱱᱠᱟ ᱛᱟᱸᱦᱮᱱ ᱜᱮᱭᱟ ᱟᱨ ᱛᱟᱞᱟᱨᱮ ᱡᱮᱢᱚᱱ ᱛᱩᱞᱥᱤ ᱛᱷᱟᱱ ᱛᱟᱸᱦᱮᱱ ᱜᱮᱭᱟ ᱱᱟᱜ ᱾ ᱚᱱᱠᱟ ᱢᱤᱫᱴᱟᱝ ᱧᱮᱞ ᱡᱚᱝ ᱛᱮ ᱟᱹᱰᱤ ᱪᱮᱦᱮᱨᱟᱱ ᱢᱤᱫᱴᱟᱝ ᱧᱮᱞᱚᱜ-ᱟ ᱚᱲᱟᱜ ᱦᱚᱸ ᱟᱨ ᱚᱱᱠᱟ ᱫᱚ ᱟᱞᱮ ᱚᱲᱟᱜ ᱨᱮᱱᱟᱜ ᱜᱮ ᱠᱟᱛᱷᱟᱧ ᱞᱟᱹᱭᱮᱫ-ᱟ ᱦᱟᱸᱜ ᱚᱱᱟ ᱫᱚ ᱟᱨ ᱵᱩᱥᱩᱵ ᱚᱲᱟᱜ ᱡᱮᱢᱚᱱ ᱪᱮᱦᱮᱨᱟ ᱜᱮ
ᱦᱮᱸ ᱵᱩᱥᱩᱵ ᱚᱲᱟᱜ ᱦᱚᱸ ᱟᱹᱰᱤ ᱦᱮᱸ ᱟᱫᱚ ᱵᱩᱥᱩᱵ ᱚᱲᱟᱜ ᱠᱟᱛᱷᱟ ᱵᱮᱱ ᱞᱟᱹᱭ ᱠᱮᱜ ᱠᱷᱟᱱ ᱟᱞᱤᱧ ᱦᱚᱸ ᱞᱤᱧ ᱫᱤᱥᱟᱹ ᱠᱮᱫ ᱜᱮᱭᱟ ᱾ ᱢᱟᱱᱮ ᱚᱲᱟᱜ ᱟᱛᱳ ᱚᱲᱟᱜ ᱟᱛᱳ ᱫᱤᱥᱚᱢ ᱠᱚ ᱟᱫᱚ ᱢᱟᱱᱮ ᱵᱩᱥᱩᱵ ᱚᱲᱟᱜ ᱫᱚ ᱦᱟᱸᱜ ᱱᱚᱝᱠᱟᱱ ᱠᱟᱱᱟ ᱡᱮ ᱥᱤᱛᱩᱝ ᱫᱤᱱ ᱦᱚᱸ ᱡᱩᱫᱤ ᱵᱩᱥᱩᱵ ᱚᱲᱟᱜ ᱦᱮᱢᱟᱞ ᱨᱮᱵᱚᱱ ᱩᱢᱩᱞ ᱠᱚᱜ ᱫᱚ ᱦᱟᱸᱜ ᱩᱱᱫᱚ ᱥᱤᱛᱩᱝ ᱚᱱᱟ ᱡᱟᱸᱦᱟ ᱞᱚᱞᱚ ᱦᱟᱸᱜ ᱵᱟᱵᱚᱱ ᱟᱹᱭᱠᱟᱹᱣ ᱩᱱ ᱫᱚ ᱨᱮᱭᱟᱲ ᱜᱮ ᱦᱚᱭ ᱦᱤᱸᱥᱤᱫ ᱛᱟᱸᱦᱮᱱᱟ ᱾ ᱥᱮ ᱥᱤᱛᱩᱝ ᱦᱚᱸ ᱚᱱᱠᱟ ᱫᱚ ᱵᱟᱭ ᱟᱹᱭᱠᱟᱹᱣᱟ ᱟᱨ ᱱᱚᱜ-ᱚᱭ ᱡᱟᱸᱦᱟ ᱫᱟᱜ ᱫᱟᱜ ᱡᱟ ᱡᱟᱹᱯᱩᱫ ᱡᱩᱫᱤ ᱵᱚᱱ ᱢᱮᱱᱟ ᱫᱟᱜ ᱡᱟᱹᱯᱩᱫ ᱨᱮᱦᱚᱸ ᱡᱮ ᱮᱴᱟᱜ ᱦᱟᱱᱟ ᱡᱮ ᱴᱤᱱ ᱠᱟᱱᱟ ᱥᱮ ᱴᱟᱞᱤ ᱮᱥᱵᱮᱥᱴᱟᱨ ᱯᱟᱲᱟᱜ ᱛᱮ ᱫᱟᱜ ᱴᱷᱚᱯᱚᱜ ᱠᱟᱱᱟ ᱥᱮ ᱵᱷᱩᱜᱟᱹᱜ ᱛᱮ ᱯᱟᱨᱚᱢᱚᱜ ᱠᱟᱱᱟ ᱾ ᱚᱱᱠᱟ ᱫᱚ ᱚᱱᱟ ᱨᱮᱦᱚᱸ ᱵᱟᱝ ᱧᱮᱞᱚᱜ-ᱟ ᱦᱩᱸ ᱦᱩᱸ ᱾
ᱟᱨ ᱱᱚᱝᱠᱟ ᱨᱟᱵᱟᱝ ᱪᱮᱫ ᱠᱚ ᱞᱟᱹᱭᱟ ᱨᱟᱵᱟᱝ ᱫᱤᱱ ᱦᱚᱸ ᱞᱚᱞᱚᱜ ᱜᱮ ᱛᱟᱸᱦᱮᱱᱟ ᱟᱨ ᱦᱳᱭᱳᱜ ᱠᱟᱱᱟ ᱥᱤ ᱥᱤᱛᱩᱝ ᱫᱤᱱ ᱥᱮ ᱩᱫᱽᱜᱟᱹᱨ ᱫᱤᱱ ᱦᱚᱸ ᱨᱮᱭᱟᱲ ᱜᱮ ᱛᱟᱸᱦᱮᱱᱟ᱾
ᱦᱩᱸ ᱟᱨ ᱱᱚᱜ-ᱚᱭ ᱵᱩᱥᱩᱵ ᱨᱮᱱᱟᱜ ᱠᱟᱛᱷᱟ ᱡᱚᱠᱷᱚᱱ ᱦᱮᱡ ᱠᱟᱱ ᱨᱮ ᱟᱫᱚ ᱢᱤᱫᱴᱮᱡ ᱠᱟᱛᱷᱟ ᱞᱤᱧ ᱢᱮᱱ ᱫᱟ ᱛᱟᱞᱟ ᱨᱮ ᱱᱟᱥᱮ ᱱᱟᱜ ᱡᱮ ᱦᱟᱸᱜ ᱮᱸ ᱥᱮᱫᱟᱭ ᱫᱚ ᱦᱟᱸᱜ ᱢᱟᱱᱮ ᱱᱚᱜ-ᱚᱭ ᱦᱟᱸᱜ ᱫᱟᱫᱩ ᱛᱟᱠᱚ ᱵᱤᱫᱟᱹᱞ ᱜᱤᱧ ᱢᱮᱱᱟ ᱩᱱᱟᱹᱜ ᱫᱚ ᱦᱟᱸᱜ ᱩᱱᱫᱚ ᱥᱮ ᱟᱵᱚ ᱥᱚᱢᱟᱡᱽ ᱨᱮ ᱩᱱᱟᱹᱜ ᱰᱮᱵᱷᱞᱚᱯ ᱥᱮ ᱩᱱᱟᱹᱜ ᱴᱟ ᱩᱱᱱᱚᱛᱤ ᱥᱮ ᱩᱱᱟᱹᱜ ᱞᱟᱦᱟ ᱛᱤ ᱫᱚ ᱵᱟᱵᱚᱱ ᱛᱟᱸᱦᱮ ᱠᱟᱱᱟ ᱟᱫᱚ ᱩᱱᱟᱠᱟᱱ ᱚᱠᱛᱚ ᱨᱮᱫᱚ ᱦᱟᱸᱜ ᱱᱚᱣᱟ ᱨᱟᱵᱟᱝ ᱫᱤᱱ ᱠᱚᱫᱚ ᱦᱟᱸᱜ ᱚᱲᱟᱜ ᱠᱚᱨᱮ ᱡᱟᱯᱤᱫ ᱠᱚᱨᱮ ᱠᱟᱱᱛᱷᱟ ᱠᱚᱢᱵᱚᱞ ᱞᱮᱠᱟ ᱫᱚ ᱦᱟᱸᱜ ᱚᱱᱟ ᱵᱩᱥᱩᱵ ᱜᱮ ᱦᱟᱸᱜ ᱵᱮᱵᱚᱦᱟᱨ ᱞᱮᱱᱟ ᱢᱟᱱᱮ ᱞᱟ ᱞᱟᱛᱟᱨ ᱨᱮᱫᱚ ᱵᱩᱥᱩᱵ ᱛᱟᱦᱮᱱ ᱠᱟᱱ ᱛᱟᱦᱮᱸᱜ ᱚᱱᱟ ᱪᱮᱛᱟᱱ ᱨᱮᱫᱚ ᱦᱟᱸᱜ ᱯᱟᱹᱴᱭᱟᱹ᱾
ᱯᱟᱹᱴᱭᱟᱹ ᱟᱨ ᱚᱱᱟ ᱪᱮᱛᱟᱱ ᱨᱮ ᱱᱟᱜ ᱞᱩᱜᱽᱲᱤ ᱛᱟᱱᱟᱜ ᱠᱚ ᱟᱴᱮᱫᱟᱜ-ᱟ᱾
ᱦᱮᱸᱦᱮᱸ ᱟᱨ ᱚᱱᱟ ᱪᱮᱛᱟᱱ ᱨᱮ ᱟᱫᱚ ᱧᱮᱞ ᱟᱠᱟᱱᱟ ᱡᱚᱠᱷᱚᱱ ᱯᱮᱲᱟ ᱠᱚᱠᱚ ᱥᱟᱸᱜᱮ ᱜᱚᱫᱚᱜ-ᱟ ᱡᱟᱸᱦᱟ ᱛᱤᱥ ᱠᱚᱨᱮ ᱵᱤᱦᱟᱹ ᱵᱟᱯᱞᱟ ᱠᱚᱨᱮ ᱠᱚ ᱦᱮᱡ ᱜᱚᱫ ᱠᱟᱱ ᱨᱮ ᱟᱫᱚ ᱩᱱ ᱥᱚᱢᱚᱭ ᱫᱚ ᱦᱟᱸᱜ ᱠᱟᱱᱛᱷᱟ ᱠᱚᱢᱵᱚᱞ ᱫᱚ ᱡᱚ ᱡᱚᱛᱚ ᱦᱚᱲ ᱵᱟᱝ ᱮᱢ ᱥᱟᱢᱴᱟᱣ ᱯᱩᱨᱟᱹᱣ ᱟᱠᱚ ᱨᱮᱦᱚᱸ ᱟᱫᱚ ᱱᱟᱥᱮ ᱜᱮᱸᱫᱟᱜ ᱚᱱᱟ ᱪᱟᱫᱚᱨ ᱠᱚ ᱮᱢ ᱠᱟᱛᱮᱜ ᱦᱟᱸᱜ ᱡᱚᱠᱷᱚᱱ ᱠᱚ ᱡᱟᱹᱯᱤᱫ ᱜᱚᱫ ᱠᱟᱜ ᱫᱚ ᱟᱫᱚ ᱩᱱ ᱥᱚᱢᱚᱭ ᱫᱚ ᱦᱟᱸᱜ ᱯᱟᱹᱴᱭᱟᱹ ᱜᱮ ᱚᱱᱠᱟ ᱜᱮ ᱟᱭᱢᱟ ᱜᱟᱱ ᱜᱮ ᱜᱟᱞᱟᱝ ᱛᱟᱸᱦᱮᱱ ᱛᱟᱸᱦᱮᱱᱟ ᱟᱫᱚ ᱚᱱᱟ
ᱦᱳᱭ ᱦᱳᱭ ᱦᱳᱭ ᱾
ᱮᱠᱫᱚᱢ ᱟᱹᱰᱤ ᱢᱟᱱᱮ ᱟᱹᱰᱤ ᱢᱤᱫᱴᱟᱝ ᱱᱟᱯᱟᱭ ᱠᱟᱛᱷᱟᱢ ᱩᱭᱦᱟᱹᱨ ᱟᱫᱤᱧᱟ ᱟᱞᱮ ᱚᱲᱟᱜ ᱨᱮᱱᱟᱜ ᱠᱟᱛᱷᱟᱢ ᱩᱭᱦᱟᱹᱨ ᱜᱚᱫ ᱦᱚᱪᱚ ᱠᱤᱫᱤᱧᱟ ᱮᱠᱫᱚᱢ᱾ ᱚᱱᱠᱟ ᱜᱮ ᱡᱟᱸᱦᱟ ᱫᱚ ᱱᱟᱜ ᱟᱞᱮ ᱫᱚ ᱟᱞᱮ ᱟᱛᱩ ᱨᱮ ᱢᱤᱫᱴᱟᱝ ᱡᱟᱛᱨᱟ ᱦᱩᱭᱩᱜ ᱜᱮᱭᱟ ᱡᱟᱸᱦᱟ ᱫᱚ ᱱᱟᱜ ᱥᱟᱠᱨᱟᱛ ᱨᱮᱱᱟᱜ ᱢᱚᱬᱮ ᱢᱟᱦᱟ ᱯᱚᱨᱮ ᱱᱟᱜ᱾ ᱟᱫᱚ ᱩᱱ ᱥᱚᱢᱚᱭ ᱟᱫᱚ ᱮᱢᱱᱤ ᱛᱮᱫᱚ ᱱᱟᱜ ᱥᱟᱠᱨᱟᱛ ᱡᱚᱢ ᱠᱚ ᱢᱟᱹᱭ ᱡᱟᱣᱟᱭ ᱥᱮ ᱦᱚᱯᱚᱱ ᱮᱨᱟ ᱠᱚᱫᱚ ᱠᱚ ᱱᱮᱣᱛᱟ ᱠᱚᱣᱟ ᱥᱮᱠᱚ ᱱᱮᱰᱟ ᱟᱠᱚᱣᱟ ᱾ ᱟᱫᱚ ᱚᱱᱠᱟᱜᱮ ᱟᱫᱚ ᱯᱟᱛᱨᱟ ᱫᱚ ᱟᱫᱚ ᱢᱟᱹᱭ ᱡᱟᱶᱟᱭ ᱥᱩᱢᱩᱝ ᱫᱚ ᱵᱟᱝ ᱟᱨ ᱦᱚᱸ ᱢᱟᱢᱳ ᱚᱲᱟᱜ ᱠᱚᱨᱮᱤᱱ ᱟᱨ ᱱᱚᱛᱮ ᱦᱟᱛᱚᱢ ᱚᱲᱟᱜ ᱠᱚᱨᱮᱱ ᱢᱟᱱᱮ ᱡᱷᱚᱛᱚ ᱞᱮᱠᱟᱱ ᱠᱷᱚᱱ ᱜᱮ ᱱᱟᱦᱟᱸᱜ ᱡᱚᱛᱚ ᱜᱮᱠᱚ ᱦᱤᱡᱩᱜ ᱟᱠᱚ ᱦᱟᱛᱚᱢ ᱠᱩᱢᱟᱹᱝ ᱠᱚ ᱦᱟᱸᱜ, ᱟᱫᱚ ᱤᱧ ᱤᱧ ᱦᱟᱛᱚᱢ ᱥᱮ ᱤᱧ ᱡᱷᱤ ᱛᱟᱠᱚ ᱫᱚ ᱱᱟᱜ ᱩᱱᱠᱩ ᱫᱚ ᱟᱹᱰᱤ ᱥᱟᱸᱜᱮ ᱜᱮᱭᱟ ᱠᱚ ᱛᱚ ᱾
ᱦᱮᱸ ᱾
ᱟᱫᱚ ᱚᱱᱠᱟ ᱞᱮᱠᱟ ᱫᱚ ᱦᱩᱭᱩᱜ ᱠᱟᱱᱟ ᱥᱟᱛ ᱡᱚᱱ ᱟᱠᱚ ᱱᱟᱜ ᱟᱫᱚ ᱩᱱᱠᱩ ᱟᱠ ᱨᱮᱱ ᱜᱤᱫᱽᱨᱟᱹ ᱯᱤᱫᱽᱨ ᱢᱮᱱᱟᱜ ᱠᱚ ᱛᱟᱠᱚᱣᱟ ᱟᱨᱦᱚᱸ ᱩᱱᱠᱩ ᱩᱢᱟᱹ ᱛᱟᱠᱚᱣᱟ ᱟᱨ ᱦᱚᱸ ᱚᱱᱠᱟ ᱜᱮ ᱡᱩᱫᱤ ᱟᱫᱚ ᱡᱟᱛᱨᱟ ᱦᱩᱭᱩᱜ ᱠᱷᱟᱱ ᱦᱟᱸᱜ ᱟᱨᱚ ᱚᱱᱠᱟᱜᱮ ᱯᱮᱲᱟ ᱟᱹᱜᱩ ᱛᱟᱨᱟ ᱠᱚᱣᱟ ᱟᱠᱚ ᱦᱚᱸ ᱟᱠᱚᱨᱮᱱ ᱯᱮᱲᱟ ᱠᱚ ᱥᱮ ᱟᱠᱚ ᱚᱲᱟᱜ ᱦᱚᱲ ᱦᱚᱯᱚᱱ ᱦᱟᱸᱜ ᱠᱚ ᱟᱹᱜᱩ ᱛᱚᱨᱟ ᱠᱚᱣᱟ, ᱟᱫᱚ ᱚᱱᱠᱟᱛᱮ ᱦᱩᱭᱩᱜ ᱠᱟᱱᱟ ᱟᱫᱚ ᱥᱚᱢᱚᱭ ᱟᱞᱮ ᱦᱚᱸ ᱚᱱᱠᱟ ᱜᱮ ᱦᱟᱸᱜ ᱚᱱᱟ ᱵᱩᱥᱩᱵ ᱠᱚᱜᱮᱞᱮ ᱚᱱᱟ ᱠᱚᱴᱟ ᱯᱟᱨᱪᱟ ᱠᱟᱛᱮ ᱵᱩᱥᱩᱵ ᱞᱮ ᱟᱴᱮᱫ ᱟᱠᱚ ᱠᱚᱜᱮᱭᱟ ᱦᱟᱸᱜ ᱵᱩᱥᱩᱵ ᱟᱴᱮᱫ ᱠᱟᱛᱮ ᱯᱟᱹᱴᱭᱟᱹ ᱤᱱᱟᱹ ᱯᱚᱨᱮᱱᱟᱜ ᱚᱱᱟ ᱠᱷᱟᱱᱛᱟ ᱠᱚ ᱱᱟᱜ ᱟᱴᱮᱫᱚᱜᱼᱟ ᱾ ᱟᱫᱚ ᱠᱩᱢᱟᱹᱝ ᱛᱟᱠᱚ ᱦᱚᱸ ᱟᱲᱤᱥ ᱫᱚ ᱵᱟᱠᱚ ᱟᱲᱤᱥᱚᱜᱼᱟ ᱱᱚᱝᱠᱟ ᱠᱚ ᱞᱟᱹᱭᱟ ᱱᱚᱣᱟ ᱛᱤᱱᱟᱹᱜ ᱟᱨᱟᱢ ᱡᱟᱹᱯᱤᱫ ᱵᱩᱡᱷᱟᱹᱜᱼᱟ᱾ ᱪᱮᱫ ᱯᱮ ᱵᱟᱲᱟᱭᱟ ᱞᱟᱸᱫᱟᱭᱮᱫ ᱟᱯᱮ ᱦᱟᱸᱜ ᱚᱱᱠᱟ, ᱚᱱᱠᱟᱜ ᱱᱟᱜ ᱠᱚ ᱢᱮᱛᱟ ᱞᱮᱭᱟ ᱾ ᱟᱨ ᱚᱱᱠᱟ ᱟᱞᱤᱧ ᱫᱚ ᱠᱟᱹᱴᱤᱡ ᱫᱚ ᱞᱟᱡ -ᱡᱟᱣ ᱫᱚ ᱦᱟᱸᱜ ᱞᱤᱧ ᱵᱩᱡᱷᱟᱹᱣ ᱜᱮᱭᱟ ᱱᱚᱝᱠᱟ ᱞᱤᱧ ᱞᱟᱹᱭᱟ ᱦᱮ ᱯᱮᱲᱟ ᱦᱮᱡ ᱮᱱᱟ ᱡᱟᱦᱟᱸ ᱛᱤᱥ ᱨᱮ ᱟᱨᱚ ᱵᱩᱥᱩᱵ ᱮᱢ ᱟᱴᱮᱫ ᱟᱭᱟ ᱾ ᱟᱨ ᱠᱤᱱᱛᱩ ᱚᱱᱟ ᱨᱟᱵᱟᱝ ᱫᱤᱱ ᱫᱚ ᱚᱱᱮ ᱡᱮ ᱵᱩᱥᱩᱵ ᱟᱴᱮᱫ ᱞᱮᱠᱷᱟᱱ ᱱᱩᱱᱟᱹᱜ ᱪᱮᱦᱨᱟᱢ ᱡᱟᱹᱯᱤᱫᱟ ᱥᱮ ᱾ ᱩᱱᱟᱹᱜ ᱨᱮ ᱤᱭᱟᱹᱞᱚᱞᱚ ᱜᱮᱢ ᱡᱟᱯ
ᱦᱮᱸ ᱮᱠᱟᱞ ᱜᱮ ᱢᱟᱱᱮ ᱚᱱᱟ ᱚᱞ ᱩᱱ ᱫᱚ ᱚᱱᱟ ᱡᱟᱦᱟᱸ ᱵᱚᱱ ᱢᱮᱱᱫᱟ ᱠᱤᱨᱤᱧ ᱠᱚᱢᱵᱚᱞ ᱦᱟᱸᱜ ᱡᱟᱦᱟᱸ ᱞᱮᱠᱮ ᱡᱟᱦᱟᱸ ᱞᱮᱠᱟ ᱢᱚᱴᱟ ᱜᱮ ᱦᱩᱭᱩᱜ ᱨᱮᱦᱚᱸ᱾ ᱚᱱᱟ ᱠᱚ ᱞᱮᱠᱟ ᱫᱚ ᱦᱟᱸᱜ ᱢᱟᱱᱮ ᱩᱨᱜᱩᱢ ᱞᱚᱞᱚ ᱫᱚ ᱦᱟᱸᱜ ᱵᱟᱹᱱᱩᱜᱼᱟ ᱚᱱᱟ ᱵᱩᱥᱩᱵ ᱞᱮᱠᱟ ᱫᱚ ᱾
ᱦᱳᱭ ᱦᱳᱭ ᱟᱨᱚ ᱱᱚᱝᱠᱟ ᱱᱚᱝᱠᱟ ᱫᱤᱱ ᱦᱚᱸ ᱧᱮᱞᱟ ᱟᱠᱟᱱᱟ ᱡᱮ ᱩᱱᱥᱚᱢᱚᱭ ᱫᱚ ᱟᱹᱰᱤ ᱟᱫᱚ ᱥᱟᱸᱜᱮ ᱯᱮᱲᱟ ᱠᱚ ᱦᱤᱡᱩᱜᱼᱟ ᱟᱨ ᱱᱚᱛᱮ ᱡᱟᱛᱨᱟ ᱧᱮᱞ ᱯᱮᱲᱟ ᱱᱟᱜ ᱡᱟᱦᱟᱸᱭ ᱜᱮ ᱟᱫᱚ ᱵᱟᱵᱟ ᱠᱚᱨᱮᱱ ᱦᱚᱸ ᱜᱟᱛ -ᱛᱮ ᱟᱨ ᱦᱩᱭᱩᱜ ᱠᱟᱱᱟ ᱦᱚᱯᱚᱱ ᱵᱟᱨᱮᱱ ᱦᱚᱸ ᱜᱟᱛᱮ ᱟᱨ ᱱᱚᱛᱮ ᱡᱷᱤ ᱨᱮᱱ ᱦᱚᱸ ᱜᱟᱛᱮ ᱱᱟᱦᱟᱜ ᱾ ᱚᱱᱠᱟ ᱜᱮ ᱟᱫᱚ ᱡᱷᱚᱛᱚ ᱞᱮᱠᱟᱱ ᱜᱟᱛᱮ ᱟᱫᱚ ᱫᱚᱢᱮ ᱟᱞᱮ ᱚᱲᱟᱜ ᱫᱚ ᱱᱟᱜ ᱠᱚ ᱦᱤᱡᱩᱜᱼᱟ, ᱟᱫᱚ ᱵᱟᱵᱟ ᱫᱚ ᱦᱩᱭᱩᱜ ᱠᱟᱱᱟ ᱫᱚᱢᱮ ᱜᱚᱞᱯᱚᱣᱟ ᱠᱚᱣᱟᱭ ᱛᱚ ᱟᱨ ᱡᱷᱚᱛᱚ ᱠᱚᱨᱮᱤᱱ ᱜᱮ ᱫᱟᱫᱟ ᱾ ᱢᱟᱨᱟᱝ ᱠᱩᱡ ᱦᱚᱸᱠᱚ ᱫᱟᱫᱟ ᱟᱭᱟ ᱦᱩᱰᱤᱧ ᱠᱩ ᱦᱚᱸᱠᱚ ᱫᱟᱫᱟ ᱟᱭᱟ ᱟᱫᱚ ᱡᱷᱚᱛᱚ ᱜᱮ ᱚᱲᱟᱜ ᱟᱹᱜᱩ ᱠᱟ ᱠᱚᱣᱟ ᱡᱚᱢ ᱧᱩ ᱦᱮᱸ, ᱟᱫᱚ ᱚᱱᱠᱟ ᱜᱮ ᱟᱫᱚ ᱟᱞᱮ ᱫᱚ ᱾ ᱩᱱ ᱫᱚ ᱦᱟᱸᱜ ᱪᱟᱸᱜᱨᱤ ᱨᱮᱞᱮ ᱩᱛᱩᱭ ᱛᱟᱦᱮᱸᱱᱟᱜ ᱟᱫᱚ ᱡᱷᱚᱛᱚ ᱦᱚᱲ ᱜᱮ, ᱠᱚ ᱞᱟᱹᱭᱟ ᱡᱮ ᱚᱱᱟ ᱪᱟᱝᱜᱨᱤ ᱡᱟᱦᱟᱸ ᱫᱚ ᱦᱩᱭᱩᱜ ᱠᱟᱱᱟ ᱦᱟᱥᱟ ᱨᱮᱱᱟᱜ ᱾
ᱦᱟᱥᱟ ᱨᱮᱱᱟᱜ
ᱟᱯᱮ ᱥᱮᱱ ᱫᱚ ᱚᱱᱟ ᱪᱮᱫ ᱯᱮ ᱞᱟᱹᱭᱟ ᱦᱟᱸᱜ ᱵᱟᱹᱧ ᱵᱟᱲᱟᱭᱟ ᱾ ᱦᱳᱭᱛᱳ ᱵᱟᱢ ᱵᱩᱡᱷᱟᱹᱣ ᱞᱮ ᱚᱱᱟ ᱠᱷᱟᱹᱛᱤᱨ ᱜᱮ ᱡᱟᱦᱟᱸ ᱫᱚ ᱚᱱᱟ ᱯᱤᱴᱷᱟᱹ ᱨᱟᱯ ᱨᱟᱯᱟᱜᱟ ᱡᱟᱦᱟᱸ ᱫᱚ ᱟᱹᱰᱤ ᱜᱟᱹᱦᱤᱨ ᱧᱚᱜ ᱜᱮᱭᱟ ᱱᱟᱦᱟᱜ ᱴᱩᱠᱩᱡ ᱞᱮᱠᱟ ᱚᱱᱟ ᱫᱚ ᱟᱫᱚ ᱚᱱᱟ ᱫᱚ ᱚᱥᱟᱨ ᱜᱮᱭᱟ ᱾
ᱚ ᱚᱱᱟ ᱫᱚ ᱤᱭᱟᱹ ᱱᱟᱫᱚᱣᱟ ᱠᱚ ᱢᱮᱛᱟᱜ ᱠᱟᱱᱟ ᱱᱚᱛᱮ ᱫᱚ ᱾
ᱪᱮᱫ ᱠᱚ ᱢᱮᱛᱟᱜ ᱠᱟᱱᱟ?
ᱱᱟᱫᱚᱣᱟ ᱱᱟᱫᱚᱣᱟ ᱾
ᱱᱟᱫᱚᱣᱟ ᱾
ᱡᱟᱦᱟᱸ ᱨᱮᱫᱚ ᱦᱟᱸᱜ ᱚᱱᱮ ᱯᱟᱛᱲᱟ ᱯᱤᱴᱷᱟᱹ ᱠᱚᱵᱚᱱ ᱤᱥᱤᱱᱟ ᱛᱚ ᱚᱱᱟ?
ᱦᱳᱭ ᱦᱳᱭ ᱦᱳᱭ ᱚᱱᱟ ᱜᱮ ᱞᱤᱧ ᱞᱟᱹᱭ ᱦᱚᱪᱚᱭᱮᱫᱼᱟ ᱦᱟᱸᱜ ᱾ ᱟᱞᱮᱥᱮᱫ ᱫᱚ ᱱᱟᱜ ᱪᱟᱸᱜᱨᱤ ᱞᱮ ᱞᱟᱹᱭᱟᱜ ᱜᱮᱭᱟ ᱦᱳᱭ ᱟᱫᱚ ᱚᱱᱟ ᱠᱚᱨᱮ ᱦᱚᱸ ᱟᱫᱚ ᱛᱤᱱᱟᱹᱜ ᱮᱢ ᱩᱛᱩᱭᱟ ᱚᱱᱟ ᱵᱟᱨᱭᱟ ᱯᱮᱭᱟ ᱩᱛᱩ ᱦᱩᱸᱭᱩᱜᱼᱟ ᱛᱚ ᱟᱫᱚ ᱚᱱᱟ ᱪᱟᱹᱝᱨᱤ ᱠᱚᱨᱮ ᱦᱚᱸᱞᱮ ᱩᱛᱩᱭ ᱜᱮᱭᱟ ᱟᱫᱚ ᱡᱷᱚᱛᱚ ᱜᱮ ᱫᱤᱱ ᱜᱮ ᱠᱚ ᱞᱟᱹᱭᱟᱼᱟ ᱡᱮ ᱟᱞᱮ ᱫᱚ ᱪᱟᱹᱝᱨᱤ ᱨᱮᱱᱟᱜ ᱩᱛᱩ ᱡᱚᱢ ᱫᱚᱞᱮ ᱪᱟᱞᱟᱜᱼᱟ ᱦᱟᱸᱜ ᱚᱱᱠᱟ ᱾ ᱚᱱᱠᱟ ᱠᱚ ᱞᱟᱹᱭ ᱛᱟᱦᱮᱸᱫᱚᱜᱼᱟ ᱱᱟᱦᱟᱜ ᱾
ᱦᱮᱸ ᱱᱚᱣᱟ ᱦᱚᱸ ᱱᱚᱜᱼᱚᱭ ᱵᱮᱱ ᱢᱮᱱ ᱠᱮᱫ ᱞᱮᱠᱟ ᱡᱟᱦᱟᱸ ᱪᱟᱸᱫᱨᱤ ᱵᱤᱱ ᱢᱮᱛᱟᱜ ᱠᱟᱱᱟ ᱥᱮ ᱟᱞᱮ ᱥᱮ ᱱᱟᱸᱫᱣᱟ ᱜᱮ ᱟᱹᱞᱤᱧ ᱦᱚᱞᱤᱧ ᱢᱮᱱᱫᱟ ᱟᱫᱚ ᱚᱱᱟ ᱨᱮᱫᱚ ᱦᱟᱸᱜ ᱡᱮ ᱱᱚᱝᱠᱟ ᱩᱛᱩ ᱥᱮ ᱫᱟᱠᱟ ᱱᱚᱝᱠᱟᱱ ᱡᱟᱦᱟᱱᱟᱜ ᱤᱥᱤᱱ ᱵᱟᱥᱟᱝ ᱫᱚ ᱦᱟᱸᱜ ᱵᱟᱹᱞᱤᱧ ᱧᱮᱞ ᱟᱠᱟᱫᱟ ᱥᱮ᱾ ᱵᱟᱰᱟᱭ ᱦᱚᱸ ᱵᱟᱝ ᱟᱫᱚ ᱟᱵᱮᱱ ᱴᱷᱮᱱ ᱤᱭᱟᱹ ᱞᱤᱜᱤ ᱞᱤᱧ ᱵᱟᱰᱟᱭ ᱠᱮᱫᱟ ᱡᱮ ᱵᱟᱝ ᱚᱱᱟ ᱨᱮᱦᱚᱸ ᱤᱥᱤᱱ ᱵᱟᱥᱟᱝ ᱦᱩᱭᱩᱜ ᱜᱮᱭᱟ ᱢᱮᱱᱛᱮ ᱥᱮ
ᱮᱠᱫᱚᱢ ᱢᱟᱱᱮ ᱦᱮᱸ ᱤᱥᱤᱱ ᱜᱮᱭᱟ ᱠᱚ ᱪᱮᱫᱟᱜ ᱵᱟᱝ᱾ ᱚᱱᱟ ᱟᱨᱚ ᱮᱠᱤ ᱛᱮᱫᱚ ᱟᱵᱚ ᱫᱚ ᱦᱟᱥᱟ ᱟᱫᱚ ᱱᱟᱣᱟ ᱜᱮᱭᱟ ᱛᱚ ᱟᱫᱚ ᱱᱟᱣᱟᱱᱟᱜ ᱨᱮᱫᱚ ᱤᱥᱤᱱ ᱜᱟᱱᱚᱜᱼᱟ ᱵᱷᱟᱹᱜᱤ ᱜᱮ᱾ ᱟᱨ ᱦᱩᱭᱩᱜ ᱠᱟᱱᱟ ᱦᱟᱥᱟ ᱨᱮᱱᱟᱜ ᱦᱟᱥᱟ ᱨᱮᱱᱟᱜ ᱠᱚᱦᱚᱲᱟ ᱥᱮ ᱦᱟᱥᱟ ᱨᱮᱱᱟᱜ ᱚᱱᱟ ᱪᱮᱞᱟᱝ ᱠᱚᱨᱮ ᱤᱥᱤᱱ ᱫᱚ ᱦᱩᱭᱩᱜ ᱡᱚᱛᱚ ᱠᱷᱚᱱᱟᱜ ᱟᱨᱦᱚᱸ ᱥᱤᱵᱤᱞ ᱥᱮ ᱥᱟᱫ ᱵᱩᱡᱷᱟᱹᱜᱼᱟ᱾
ᱮᱠᱟᱞ ᱜᱮ ᱮᱠᱟᱞ ᱜᱮ ᱡᱮᱢᱚᱱ ᱱᱚᱜᱼᱚᱭ ᱱᱤᱛᱚᱜ ᱚᱱᱟ ᱥᱟᱦᱟᱱ ᱠᱚᱛᱮ ᱤᱥᱤᱱ ᱫᱚᱵᱚᱱ ᱢᱮᱱᱟ ᱡᱮ ᱚᱱᱟ ᱡᱟᱦᱟᱸ ᱥᱴᱤᱞ ᱴᱩᱠᱩᱡ ᱥᱮ ᱢᱮᱲᱦᱮᱫ ᱠᱚᱨᱮᱱᱟᱜ ᱡᱟᱦᱱᱟᱜ ᱜᱮ ᱪᱮᱞᱟᱝ ᱠᱚ ᱛᱟᱦᱮᱱᱟ ᱚᱱᱟ ᱫᱚᱵᱚᱱ ᱧᱮᱞᱟ ᱚᱱᱟ ᱨᱮᱱᱟᱜ ᱡᱟᱦᱟᱸ ᱱᱤ ᱱᱤᱛᱚᱜ ᱫᱚᱵᱚᱱ ᱵᱟᱲᱟᱭ ᱛᱮ ᱵᱚᱱ ᱞᱟᱹᱭᱟ ᱡᱮ ᱡᱟᱦᱟᱸ ᱠᱟᱨᱵᱚᱱ ᱢᱮᱲᱦᱮᱫ ᱦᱟᱸᱜ ᱚᱱᱟ ᱦᱚᱸ ᱢᱮᱥᱟ ᱛᱚᱨᱟᱜᱼᱟ ᱚᱱᱟᱛᱮ ᱥᱟᱫ ᱮ ᱯᱟᱞᱴᱟᱣᱟᱭ ᱟᱨ ᱡᱟᱦᱟᱸ ᱱᱚᱣᱟ ᱜᱮᱥ ᱠᱚᱛᱮ ᱦᱟᱸᱜ ᱱᱮᱛᱟᱨ ᱫᱚ ᱡᱟᱹᱥᱛᱤ ᱤᱥᱤᱱᱚᱜ ᱠᱟᱱᱟ,
ᱦᱳᱭ ᱦᱳᱭ᱾
ᱚᱱᱟ ᱜᱮᱥ ᱠᱚᱛᱮ ᱦᱚᱸ ᱜᱮᱥ ᱡᱤᱱᱤᱥᱴᱟᱜ ᱦᱟᱸᱜ ᱟᱵᱚ ᱦᱚᱲᱢᱚ ᱨᱮ ᱵᱟᱭ ᱥᱩᱴ ᱵᱚᱱ ᱜᱮᱭᱟ ᱟᱫᱚ ᱚᱱᱟ ᱦᱚᱸ ᱢᱮᱥᱟᱜ ᱜᱮᱭᱟ ᱟᱫᱚ ᱦᱟᱥᱟ ᱫᱚ ᱦᱟᱸᱜ ᱱᱚᱝᱠᱟᱜ ᱠᱟᱱᱟ ᱡᱮ ᱟᱵᱚ ᱫᱚ ᱦᱟᱥᱟ ᱨᱮᱱᱟᱜ ᱡᱟᱦᱟᱸ ᱡᱮ ᱵᱚᱱ ᱞᱟᱹᱭᱟ ᱡᱮ ᱵᱟᱝ ᱦᱟᱥᱟ ᱫᱚ ᱥᱤᱵᱤᱞ ᱜᱮᱭᱟ ᱚᱱᱟᱛᱮ ᱦᱟᱥᱟ ᱠᱷᱚᱱᱟᱜ ᱥᱤᱵᱤᱞ ᱜᱮ ᱤᱥᱤᱱ ᱱᱟ ᱚᱱᱠᱟᱱ ᱠᱟᱛᱷᱟ ᱫᱚ ᱵᱟᱝ ᱟᱫᱚ ᱚᱱᱟ ᱫᱚ ᱦᱚᱪᱪᱷᱮ ᱦᱟᱥᱟ ᱨᱮᱱᱟᱜ ᱢᱤᱫ ᱨᱚᱠᱚᱢ ᱜᱩᱱ ᱢᱮᱱᱟᱜᱼᱟ ᱡᱟᱦᱟᱸ ᱫᱚ ᱟᱵᱚ ᱵᱟᱝᱵᱚᱱ ᱵᱟᱰᱟᱭᱟ ᱟᱹᱰᱤ ᱞᱮᱠᱟᱱ ᱦᱚᱲ ᱜᱮ ᱵᱟᱠᱷᱟᱱ ᱡᱟᱦᱟᱱᱟᱜ ᱵᱚᱸᱜᱟ ᱵᱚᱸᱜᱟ ᱵᱩᱨᱩ ᱠᱚᱨᱮᱵᱚᱱ ᱧᱮᱞᱟ ᱚᱱᱟ ᱦᱟᱥᱟ ᱨᱮᱱᱟᱜ ᱵᱮᱱᱟᱣ ᱠᱩᱡ ᱥᱮ ᱦᱟᱥᱟ ᱨᱮᱱᱟᱜ ᱵᱮᱱᱟᱣ ᱪᱮᱞᱟᱝ ᱠᱚᱨᱮ ᱜᱮ ᱚᱱᱟ ᱯᱨᱚᱥᱟᱫ ᱥᱮ ᱵᱷᱳᱜ ᱞᱮᱠᱟᱱᱟᱜ ᱡᱤᱞ ᱠᱚ ᱵᱷᱟᱹᱡᱤᱜᱼᱟ ᱡᱤᱞ ᱤᱥᱤᱱᱚᱜᱼᱟ ᱯᱤᱴᱷᱟᱹᱜᱼᱟ᱾
ᱚᱱᱠᱟ ᱜᱮ ᱟᱫᱚ ᱟᱞᱮ ᱫᱚ ᱦᱟᱸᱜ ᱦᱩᱭᱩᱜ ᱠᱟᱱᱟ ᱟᱫᱚ ᱩᱱᱟᱹᱜ ᱯᱮᱲᱟ ᱠᱚ ᱦᱤᱡᱩᱜᱼᱟ ᱛᱚ ᱟᱫᱚ ᱥᱩᱠᱨᱤ ᱦᱚᱸᱞᱮ ᱜᱚᱡ ᱠᱚ ᱛᱟᱦᱮᱸᱜᱼᱟ ᱩᱱᱫᱚ ᱥᱩᱠᱨᱤ ᱚᱱᱠᱟ ᱫᱚᱦᱚ ᱠᱟᱠᱚᱣᱟᱞᱮ ᱥᱩᱠᱨᱤ ᱵᱟᱝᱠᱷᱟᱱ ᱢᱮᱨᱚᱢ ᱵᱟᱠᱷᱟᱡ ᱫᱚ ᱦᱟᱸᱜ ᱚᱱᱠᱟ ᱵᱷᱤᱰᱤ ᱠᱚ, ᱠᱚ ᱚᱱᱟ ᱫᱚ ᱱᱟᱦᱟᱜ ᱢᱤᱫ ᱡᱮᱞᱮ ᱡᱚᱢ ᱦᱚᱪᱚ ᱠᱮᱫ ᱠᱚᱣᱟ ᱛᱟᱦᱞᱮ ᱟᱨᱦᱚᱸ ᱫᱚᱥᱟᱨ ᱦᱤᱞᱳᱜ ᱫᱚ ᱱᱟᱦᱟᱜ ᱚᱱᱠᱟ ᱜᱮ ᱟᱫᱚ ᱤᱭᱟᱹ ᱢᱮᱱᱟᱜ ᱛᱟᱞᱮᱭᱟ ᱛᱚ ᱟᱫᱚ ᱩᱱᱫᱚ ᱡᱷᱚᱛᱚ ᱠᱩᱢᱟᱹᱝ ᱛᱟᱠᱚ ᱠᱚ ᱞᱟᱹᱭᱟ ᱪᱚᱞᱚ ᱱᱤᱛᱚᱜ ᱫᱚ ᱜᱟᱹᱰᱭᱟᱹ ᱨᱮ ᱦᱟᱹᱠᱩ ᱥᱟᱵ ᱵᱚᱱ ᱪᱟᱞᱟᱜᱼᱟ ᱟᱫᱚ ᱚᱱᱠᱟ ᱜᱮ ᱦᱩᱭᱩᱜ ᱠᱟᱱᱟ᱾ ᱪᱟᱞᱟᱣ ᱠᱚᱜᱼᱟ ᱞᱮ ᱦᱟᱹᱠᱩ ᱠᱚ ᱥᱟᱵ ᱟᱹᱜᱩ ᱢᱟᱱᱮ ᱦᱮᱡ ᱞᱮᱱᱠᱷᱟᱱ ᱠᱚ ᱦᱩᱭᱩᱜ ᱠᱟᱱᱟ ᱟᱹᱰᱤ ᱨᱟᱹᱥᱠᱟᱹ ᱥᱟᱞᱟᱜ ᱢᱟᱱᱮ ᱫᱤᱱ ᱠᱚ ᱯᱟᱨᱚᱢᱚᱜᱼᱟ ᱡᱟᱦᱟᱸ ᱫᱚ ᱦᱟᱸᱜ
ᱦᱮᱸ ᱟᱫᱚ ᱱᱚᱝᱠᱟ ᱫᱚ ᱦᱟᱸᱜ ᱯᱮᱲᱟ ᱠᱚ ᱥᱟᱶ ᱛᱮᱫᱚ ᱦᱟᱸᱜ ᱫᱤᱱᱟᱹᱢ ᱛᱚ ᱚᱱᱠᱟ ᱧᱮᱯᱮᱞ ᱨᱚᱯᱚᱲ ᱫᱚ ᱵᱟᱝ ᱛᱟᱦᱮᱱ ᱛᱟᱵᱚᱱᱟ, ᱚᱱᱠᱟᱜᱮ ᱦᱟᱸᱜ ᱡᱟᱦᱟᱸᱱᱟᱜ ᱯᱚᱨᱚᱵᱽ ᱯᱩᱱᱟᱹᱭ ᱨᱮ ᱢᱤᱫ ᱫᱤᱱ ᱵᱟᱫᱽ ᱫᱤᱱ ᱱᱚᱝᱠᱟ ᱜᱮᱵᱚᱱ ᱧᱮᱯᱮᱞᱟ ᱨᱚᱯᱚᱲᱟ ᱨᱟᱹᱥᱠᱟᱹᱭ ᱟᱵᱚᱱ ᱨᱚᱲ ᱞᱟᱸᱫᱟᱭ ᱟᱵᱚᱱ᱾
ᱦᱳᱭ ᱦᱳᱭ ᱦᱳᱭ ᱮᱠᱫᱚᱢ ᱾ ᱚᱱᱮ ᱚᱱᱠᱟ ᱜᱮ ᱟᱫᱚ ᱟᱞᱤᱧ ᱦᱚᱸ ᱟᱫᱚ ᱫᱚᱢ ᱨᱟᱹᱥᱠᱟᱹ ᱜᱮᱞᱤᱧ ᱵᱩᱡᱷᱟᱹᱣᱟ ᱡᱮ ᱚᱲᱟᱜ ᱠᱚᱨᱮ ᱡᱩᱫᱤ ᱯᱮᱲᱟ ᱯᱟᱹᱲᱦᱟᱹ ᱠᱚᱠᱚ ᱦᱤᱡᱩᱜᱼᱟ᱾ ᱛᱟᱦᱚᱞᱮ ᱫᱚ ᱢᱟᱱᱮ ᱢᱤᱫᱴᱟᱹᱝ ᱵᱷᱮᱜᱟᱨ ᱨᱟᱹᱥᱠᱟᱹ ᱵᱩᱡᱷᱟᱹᱜᱼᱟ ᱥᱮ ᱚᱲᱟᱜ ᱠᱚ ᱯᱮᱨᱮᱡ ᱯᱮᱨᱮᱡ ᱠᱟᱹᱴᱤᱡ ᱵᱩᱡᱷᱟᱹᱜᱼᱟ ᱮᱠᱤ ᱛᱮᱫᱚ ᱦᱩᱭᱩᱜ ᱠᱟᱱᱟ ᱢᱤᱫ ᱚᱲᱟᱜ ᱦᱚᱲ ᱜᱮᱞᱮ ᱛᱟᱦᱮᱱ ᱜᱮᱭᱟ ᱮᱱᱛᱮ ᱨᱮᱦᱚᱸ ᱟᱨᱚ ᱮᱢᱱᱤ ᱛᱮᱫᱚ ᱱᱟᱜ ᱚᱲᱟᱜ ᱨᱮ ᱞᱟᱹᱭ ᱞᱮᱠᱷᱟᱱ ᱫᱚ ᱫᱚᱥ ᱡᱚᱱ ᱞᱮᱠᱟ ᱱᱟᱜ ᱞᱮ ᱛᱟᱦᱮᱱ ᱜᱮᱭᱟ᱾ ᱟᱫᱚ ᱟᱨᱦᱚᱸ ᱠᱚ ᱦᱮᱡ ᱞᱮᱱᱠᱷᱟᱱ ᱛᱟᱦᱞᱮ ᱩᱱᱫᱚ ᱢᱤᱫ ᱚᱲᱟᱜ ᱦᱚᱲᱮᱢ ᱦᱳᱭᱳᱜᱼᱟ᱾
ᱦᱮᱸ ᱾
ᱚᱱᱟ ᱢᱤᱫᱴᱟᱝ ᱟᱹᱰᱤ ᱨᱟᱹᱥᱠᱟᱹ ᱵᱩᱡᱷᱟᱹᱜ ᱜᱮᱭᱟ, ᱟᱨ ᱤᱧ ᱫᱚ ᱦᱳᱭᱳᱜ ᱠᱟᱱᱟ ᱡᱷᱚ ᱛᱚ ᱦᱚᱲ ᱥᱟᱞᱟᱜ ᱛᱟᱦᱮᱱ ᱥᱮ ᱡᱚᱛᱚ ᱦᱚᱲ ᱥᱟᱞᱟᱜ ᱢᱮᱞᱟ ᱢᱮᱥᱟ ᱟᱹᱰᱤ ᱡᱳᱨᱤᱧ ᱠᱩᱥᱤᱭᱟᱜᱼᱟ ᱢᱟᱱᱮᱧ ᱞᱟᱹᱭᱟ ᱡᱚᱛᱚ ᱦᱚᱲ ᱢᱤᱫ ᱛᱮ ᱛᱟᱦᱮᱸ ᱞᱮᱱᱠᱷᱟᱱ ᱱᱟᱯᱟᱭ ᱵᱩᱡᱷᱟᱹᱜᱼᱟ, ᱥᱮ ᱨᱟᱹᱥᱠᱟᱹ ᱵᱩᱡᱷᱟᱹᱜᱼᱟ ᱾
ᱦᱩᱸ ᱦᱩᱸ, ᱛᱟᱦᱚᱞᱮ ᱟᱯᱮ ᱫᱚ ᱦᱟᱜ ᱱᱚᱜᱼᱚᱭ ᱢᱮᱱᱛᱮᱫᱚ ᱦᱟᱸᱜ ᱡᱚᱭᱮᱱᱴ ᱯᱷᱮᱢᱮᱞᱤ ᱥᱮ ᱥᱟᱸᱜᱮ ᱚᱲᱟᱜ ᱜᱷᱟᱨᱚᱸᱧᱡᱽ ᱵᱚᱝᱥᱚ ᱚᱝᱠᱟ ᱜᱮ ᱛᱟᱦᱮᱱᱟᱯᱮ ᱢᱤᱫ ᱛᱮᱜᱮ ᱵᱟᱝ?
ᱦᱳᱭ, ᱦᱳᱭ ᱟᱞᱮ ᱢᱤᱫ ᱛᱮᱜᱮᱞᱮ ᱛᱟᱦᱮᱸᱱ